ᱡᱚᱦᱟᱨ ᱜᱮ ᱜᱚᱝᱠᱮ ᱟᱸᱡᱚᱢᱚᱜ ᱠᱟᱱᱟ ᱥᱮ ᱵᱟᱝ?
ᱦᱳᱭ ᱟᱸᱡᱚᱢᱚᱜ ᱠᱟᱱ ᱜᱮᱭᱟ ᱟᱹᱞᱤᱧᱟᱜ ᱦᱚᱸ ᱟᱸᱡᱚᱢᱚᱜ ᱠᱟᱱᱟ?
ᱟᱸᱡᱚᱢᱚᱜ ᱠᱟᱱᱟ ᱛᱷᱚᱲᱟ ᱵᱟᱹᱭ ᱧᱚᱜ ᱟᱸᱡᱚᱢᱚᱜ ᱠᱟᱱ ᱛᱟᱵᱤᱱᱟ
ᱦᱳᱭ ᱱᱤᱛᱚᱜ ᱱᱤᱛᱚᱜ ᱱᱟ ᱟᱸᱡᱚᱢᱚᱜ ᱠᱟᱱᱟ?
ᱦᱮᱸ ᱱᱤᱛᱚᱜ ᱟᱸᱡᱚᱢᱚᱜ ᱠᱟᱱᱟ ᱵᱟᱵᱮᱱ ᱨᱤᱥᱤᱵᱷ ᱞᱮᱫᱟ ᱠᱚᱞ ᱞᱮᱫᱟᱞᱤᱧ?
ᱦᱮᱸ ᱵᱟᱝ ᱵᱚᱞᱚ ᱟᱠᱟᱱ ᱛᱟᱵᱮᱱᱟ ᱵᱟᱝ ᱵᱚᱞᱚ ᱟᱠᱟᱱ ᱛᱟᱵᱤᱱᱟ ᱠᱷᱩᱞ
ᱵᱟᱝ ᱵᱚᱞᱚ ᱟᱠᱟᱱᱟ
ᱦᱳᱭ ᱦᱳᱭ ᱛᱟᱦᱚᱞᱮ ᱵᱮᱱ ᱫᱟᱠᱟ ᱠᱚᱫᱚ ᱵᱮᱱ ᱡᱚᱢ ᱠᱮᱫᱟ?
ᱦᱮᱸ ᱫᱟᱠᱟ ᱠᱚᱫᱚ ᱞᱤᱧ ᱡᱚᱢ ᱵᱟᱲᱟ ᱠᱮᱫᱟ᱾
ᱦᱳᱭ
ᱟᱵᱮᱱ ᱜᱮ?
ᱟᱹᱞᱤᱧ ᱦᱚᱸ ᱦᱟᱸᱜ ᱱᱚᱜᱚᱭ ᱤᱧ ᱡᱚᱢ ᱵᱟᱲᱟᱣ ᱠᱟᱫᱟ ᱡᱚᱢ ᱵᱟᱲᱟ ᱠᱟᱛᱮᱱ ᱦᱟᱸᱜ ᱠᱟᱹᱴᱤᱡ ᱰᱟᱝᱜᱨᱤ ᱠᱩ ᱪᱷᱮ ᱢᱮᱨᱚᱢ ᱠᱩ ᱩᱱᱠᱩ ᱜᱮᱞᱤᱧ ᱟᱲᱟᱜ ᱟᱠᱟ ᱠᱚᱣᱟ᱾
ᱚ
ᱚᱱᱛᱮ ᱫᱚ ᱵᱩᱨᱩ ᱫᱤᱥᱚᱢ ᱥᱮ ᱱᱚᱝᱠᱟ ᱴᱟᱺᱰᱤ ᱫᱤᱥᱚᱢ ᱠᱟᱱᱟ?
ᱦᱳᱭ ᱱᱚᱱᱛᱮ ᱦᱚᱸ ᱴᱟᱺᱰᱤ ᱫᱤᱥᱚᱢ ᱠᱟᱱ ᱜᱮᱭᱟ ᱵᱩᱨᱩ ᱠᱚᱫᱚ ᱱᱟᱜ ᱵᱟᱹᱱᱩᱜᱼᱟ᱾ ᱠᱟᱹᱴᱤᱡ ᱵᱤᱨ ᱠᱩᱜᱤ ᱢᱮᱱᱟᱜᱼᱟ ᱚᱱᱟ ᱠᱩᱜᱮ ᱟᱨᱚ ᱦᱟᱸ ᱟᱞᱮ ᱥᱮᱱ ᱫᱚ ᱵᱟᱭ ᱫᱟᱜᱽ ᱮᱫᱟᱭ ᱛᱟᱦᱚᱞᱮ ᱠᱷᱟᱱ ᱦᱩᱲᱩ ᱨᱚᱦᱚᱭ ᱠᱚᱦᱚᱸ ᱵᱟᱝ ᱦᱩᱭᱩᱜ ᱠᱟᱱᱟ?
ᱟᱞᱮ ᱥᱮᱱ ᱦᱚᱸ ᱱᱚᱱᱛᱮ ᱦᱚᱸ ᱚᱱᱠᱟ ᱜᱮ ᱦᱩᱲᱩ ᱨᱚᱦᱚᱭ ᱠᱚᱫᱚ ᱵᱟᱝ ᱦᱩᱭᱩᱜ ᱠᱟᱱᱟ᱾ ᱟᱭᱢᱟ ᱮᱸ ᱢᱤᱫ ᱢᱟᱦᱟ ᱞᱟᱦᱟᱨᱮᱭ ᱫᱟᱜ ᱞᱮᱫᱟ ᱟᱨ ᱵᱟᱭ ᱫᱟᱜ ᱠᱟᱫᱟᱭ᱾
ᱦᱳᱭ ᱾
ᱟᱨ ᱱᱚᱛᱮ ᱫᱚ ᱦᱟᱸᱜ ᱥᱮᱞᱳ ᱠᱚᱦᱚᱸ ᱵᱟᱹᱱᱩᱜ-ᱟ ᱢᱤᱱᱤ ᱠᱚᱦᱚᱸ ᱵᱟᱹᱱᱩᱜ-ᱟ ᱟᱨ ᱥᱮᱨᱢᱟ ᱦᱚᱸ
ᱦᱩᱸ᱾
ᱵᱷᱚᱨᱥᱟ ᱜᱮ ᱪᱟᱥ ᱦᱩᱭᱩᱜ ᱠᱟᱱᱟ ᱢᱤᱫ ᱫᱷᱟᱣ ᱜᱮ ᱪᱟᱥ ᱚᱱᱟ ᱦᱚᱸ ᱱᱮᱥ᱾ ᱢᱚᱱᱮ ᱦᱩᱭᱩᱜ ᱠᱟᱱᱟ ᱠᱷᱚᱨᱟᱭᱟᱭ᱾
ᱦᱳᱭ ᱱᱠᱟᱜᱮ ᱱᱟ ᱟᱞᱮ ᱥᱮᱱ ᱦᱚᱸ ᱟᱞᱮ ᱥᱮᱱ ᱦᱚᱸ ᱵᱟᱭ ᱫᱟᱜ ᱫᱟᱭ, ᱟᱨ ᱵᱟᱭ ᱫᱟᱜ ᱞᱮᱠᱷᱟᱡ ᱫᱚ ᱟᱫᱚ ᱪᱮᱫ ᱦᱚᱸ ᱵᱟᱵᱚᱱ ᱪᱤᱠᱟᱹᱜ-ᱟ, ᱟᱨ ᱡᱚᱢ ᱦᱚᱸ ᱠᱟᱹᱴᱤᱡ ᱮᱴᱠᱮᱴᱚᱬᱮ ᱦᱩᱭᱩᱜ ᱛᱟᱦᱮᱸᱱᱟ᱾ ᱦᱚᱸ ᱦᱟᱸᱜ ᱜᱟᱹᱪᱷᱤ ᱠᱚ ᱦᱟᱨᱟᱣ ᱠᱟᱱᱟ ᱟᱨ ᱦᱟᱸᱜ ᱫᱟᱜ ᱵᱟᱭ ᱫᱟᱜ ᱫᱟᱭ ᱾ ᱛᱟᱦᱚᱞᱮ ᱜᱟᱱ ᱱᱚᱣᱟ ᱦᱟᱠᱩ ᱜᱮ ᱦᱟᱸᱜ ᱰᱟᱝᱨᱤ ᱠᱚᱠᱚ ᱡᱚᱢ ᱧᱩᱭᱟ ᱱᱚᱣᱟ ᱠᱚ ᱜᱟᱹᱪᱷᱤ ᱠᱚᱜᱮ᱾
ᱦᱩᱸ᱾
ᱜᱚᱴᱟ ᱠᱚ ᱡᱚᱢ ᱪᱟᱵᱟ ᱦᱩᱪᱩ ᱠᱮᱫ ᱠᱚᱣᱟ ᱛᱟᱦᱚᱞᱮ ᱠᱷᱟᱱ ᱟᱫᱚ ᱪᱤ ᱦᱩᱲᱩ ᱵᱮᱱ ᱨᱚᱦᱚᱭᱟ᱾ ᱟᱨ ᱱᱟᱹᱭ ᱠᱚᱦᱚᱸ ᱵᱟᱹᱱᱩᱜ-ᱟ ᱜᱟᱰᱟ ᱨᱮᱦᱚᱸ
ᱠᱟᱹᱴᱤᱡ ᱴᱟᱣᱟᱨᱮ ᱰᱤᱥᱴᱟᱵᱮ ᱛᱟᱵᱮᱱᱟᱭ᱾
ᱦᱮᱸ ᱵᱟᱸᱵᱤᱱ ᱟᱸᱡᱚᱢ ᱫᱟ ᱴᱷᱤᱠ ᱦᱳᱥᱴᱮᱡ ᱵᱟᱝ ᱟᱸᱡᱚᱜ ᱠᱟᱱᱟ ᱠᱤ?
ᱦᱳᱭ ᱠᱟᱹᱴᱤᱡ ᱠᱟᱹᱴᱤᱡ ᱢᱤᱫ ᱫᱷᱟᱣ ᱠᱟᱛᱷᱮᱱ ᱰᱤᱥᱴᱟᱵ ᱮᱟᱭ ᱾
ᱠᱟ ᱨᱮᱦᱚᱸ ᱱᱩᱝ ᱜᱟᱰᱟ ᱠᱚᱦᱚᱸ ᱢᱮᱱᱟᱜ-ᱟ ᱚᱱᱟ ᱠᱚᱨᱮᱱ ᱦᱚᱸ ᱵᱟᱭ ᱫᱟᱜ ᱞᱮᱠᱷᱟᱱ ᱦᱟᱸᱜ ᱫᱟᱜ ᱫᱚ ᱵᱟᱱᱩᱜ-ᱟ᱾
ᱦᱮᱸᱛᱚ ᱵᱟᱸᱫᱷ ᱠᱚᱦᱚᱸ ᱯᱩᱠᱷᱨᱤ ᱠᱚᱦᱚᱸ ᱱᱮᱥ ᱫᱚ ᱵᱟᱝ ᱯᱮᱨᱮᱡ ᱟᱠᱟᱱᱟ ᱛᱚ, ᱟᱨ ᱚᱱᱟ ᱠᱚ ᱵᱟᱝ ᱯᱨᱮᱡ ᱞᱮᱱᱠᱷᱟᱱ ᱜᱟᱰᱟ ᱛᱚ ᱵᱟᱝ ᱯᱮᱨᱮᱡᱚᱜ-ᱟ ᱥᱮ᱾
ᱦᱩᱸᱢ
ᱛᱟᱦᱚᱞᱮ ᱪᱟᱥ ᱫᱚ ᱛᱤᱱᱟᱹᱜ ᱥᱟᱺᱜᱤᱱ ᱦᱩᱭ ᱟᱠᱟᱱᱟ ᱚᱱᱛᱮ ᱫᱚ?
ᱪᱟᱥ ᱫᱚ ᱱᱟ ᱦᱟᱸᱜ ᱡᱟᱦᱟᱸᱭ ᱠᱚᱣᱟ ᱚᱱᱠᱟ ᱢᱮᱱᱟᱜ ᱜᱮᱭᱟ ᱵᱟᱨᱭᱟᱢ ᱨᱚᱦᱚᱭ ᱟᱠᱟᱜ ᱜᱮᱭᱟ ᱠᱚ ᱦᱟᱸᱜ ᱾ ᱟᱨᱱᱡᱟᱨᱱ ᱠᱚᱭᱟ ᱱᱚ-ᱚᱭ ᱴᱚᱸᱰᱟᱝ ᱠᱚᱨᱮ ᱢᱮᱱᱟᱜ ᱛᱟᱠᱚᱣᱟ ᱥᱮ ᱜᱷᱩᱴᱩ ᱠᱚᱨᱮ, ᱩᱱᱠᱩ ᱫᱚ ᱱᱟᱦᱟᱜ ᱟᱹᱣᱨᱤ ᱠᱚ ᱨᱚᱦᱚᱭᱟ ᱟᱨ ᱚᱱᱟ ᱠᱚᱨᱮ ᱫᱚ ᱱᱚ-ᱚᱭ ᱠᱟᱴ ᱠᱟᱹᱴᱤᱡ ᱫᱟᱜ ᱨᱮᱫᱚ ᱵᱟᱝ ᱦᱩᱭᱩᱜ-ᱟ ᱥᱮ᱾
ᱦᱩᱸ
ᱛᱟᱦᱚᱞᱮ ᱠᱷᱟᱱ ᱞᱟᱹᱴᱩ ᱧᱚᱜ ᱦᱚᱸ ᱢᱟ ᱵᱟᱭ ᱫᱟᱜ ᱫᱟᱭ᱾ ᱦᱚᱞᱟᱱᱚᱜ ᱠᱟᱹᱴᱤᱡ ᱠᱟᱹᱴᱤᱡ ᱫᱟᱜ ᱠᱮᱫᱟᱭ ᱚᱱᱠᱟ ᱡᱳᱨ ᱦᱚᱸ ᱵᱟᱝ᱾ ᱥᱮ ᱡᱳᱨᱮ ᱫᱟᱜ ᱠᱤᱫᱟᱭ ᱨᱚᱦᱚᱭ ᱠᱚ ᱦᱩᱭᱩᱜ-ᱟ ᱟᱨ ᱦᱚᱸᱜ-ᱚᱭ ᱥᱤ ᱠᱚᱦᱚᱸ ᱛᱟᱨ ᱠᱚᱛᱮᱢ ᱥᱤ ᱦᱚᱪᱚᱭᱫᱟ᱾ ᱦᱟᱸ ᱛᱤᱠᱤᱱ ᱵᱮᱲᱟ ᱠᱷᱟᱱ ᱜᱮ ᱦᱟᱸᱜ ᱫᱟᱜ ᱫᱚ ᱟᱸᱡᱮᱫᱚᱜ ᱠᱟᱱᱟ ᱛᱟᱦᱚᱞᱮ ᱟᱫᱚ ᱚᱱᱟ ᱠᱚᱫᱚ ᱚᱱᱠᱟ ᱜᱮ ᱛᱟᱦᱮᱱ ᱠᱟᱱᱟ᱾
ᱟᱨ ᱱᱮᱛᱟᱨ ᱫᱚ ᱧᱮᱞᱚᱜ ᱠᱟᱱᱟ ᱟᱭᱢᱟ ᱦᱚᱲᱜᱮ ᱰᱟᱹᱝᱨᱤ ᱠᱚᱦᱚᱸ ᱵᱟᱝᱠᱚ ᱫᱚᱦᱚᱭᱮᱫ ᱠᱚᱣᱟ ᱠᱟᱰᱟ ᱠᱚᱦᱚᱸ ᱵᱟᱝᱠᱚ ᱫᱚᱦᱚᱭᱮᱫ ᱠᱚᱣᱟ ᱾
ᱟᱨ ᱰᱟᱹᱝᱨᱤ ᱠᱚ ᱛᱟᱦᱮᱱ ᱠᱟᱱ ᱨᱮᱦᱚᱸ ᱦᱟᱸᱭ ᱥᱤ ᱞᱟᱹᱜᱤᱫ ᱦᱚᱲ ᱵᱟᱹᱱᱩᱜ ᱠᱚᱣᱟ᱾ ᱠᱟᱹᱢᱤ ᱠᱚ ᱪᱟᱞᱟᱜ ᱠᱟᱱᱟ ᱵᱟᱦᱨᱮ ᱫᱤᱥᱚᱢ᱾ ᱟᱫᱚ ᱚᱱᱟ ᱦᱚᱛᱮᱜ ᱛᱮ ᱴᱨᱟᱠᱴᱟᱨ ᱠᱚᱫᱚ ᱠᱚ ᱥᱤ ᱦᱚᱪᱚᱭᱮᱫᱟ᱾
ᱦᱳᱭ ᱴᱟᱠᱴᱟᱨ ᱠᱚᱨᱮ ᱠᱚ ᱥᱤ ᱦᱚᱪᱚᱭᱮᱫᱟ ᱳᱭ ᱡᱮᱢᱚᱱ ᱵᱟᱭ ᱫᱟᱜ ᱮᱫᱟ ᱟᱨ ᱦᱟᱸᱜ ᱢᱤᱫ ᱫᱟᱣ ᱨᱮᱜᱮ ᱡᱚᱛᱚ ᱠᱚ ᱯᱩᱨᱟᱹᱣ ᱜᱚᱜ ᱠᱟᱜ ᱠᱟᱱᱟ᱾ ᱵᱟᱠᱷᱟᱱ ᱦᱟᱸᱜ ᱰᱟᱝᱨᱤ ᱱᱟᱦᱮᱞ ᱠᱚᱫᱚ ᱢᱤᱫ ᱫᱤᱱ ᱯᱟᱲᱟᱜᱟᱭ ᱟᱨᱦᱚᱸ ᱞᱚᱥᱚᱫᱟᱭ᱾
ᱡᱟᱵᱚᱰᱟᱭ, ᱞᱚᱥᱚᱫᱟᱭ ᱟᱭᱢᱟ ᱫᱤᱱ ᱥᱚᱢᱚᱭᱮ ᱦᱟᱛᱟᱣᱟ᱾
ᱦᱳᱭ ᱛᱟᱦᱚᱞᱮ ᱠᱷᱟᱱ ᱫᱟᱜ ᱠᱚᱦᱚᱸ ᱪᱟᱵᱟᱜ ᱠᱟᱱᱟ᱾ ᱟᱨ ᱱᱚᱣᱟ ᱜᱟᱹᱰᱤ ᱠᱚᱛᱮ ᱠᱷᱟᱱ ᱫᱚ ᱢᱤᱫ ᱫᱤᱱ ᱨᱮᱜᱮ ᱯᱟᱲᱟᱜ ᱞᱚᱥᱚᱫ ᱵᱟᱱᱟᱨ ᱦᱩᱭᱩᱜ ᱠᱟᱱᱟ᱾
ᱦᱩᱸ᱾
ᱦᱩᱸ᱾
ᱟᱨ ᱛᱟᱦᱚᱞᱮ ᱪᱮᱫ ᱠᱚ ᱠᱟᱹᱢᱤ ᱵᱟᱲᱟᱭ ᱛᱟᱵᱮᱱ ᱵᱚᱨᱛᱚᱢᱟᱱ ᱨᱮᱫᱚ ᱮᱠᱷᱚᱱ?
ᱱᱚᱜ-ᱚᱭ ᱠᱟᱹᱢᱤ ᱠᱚᱫᱚ ᱱᱟᱦᱟᱜ ᱟᱞᱮᱥᱮᱱ ᱫᱚ ᱤᱴᱟᱹ ᱵᱷᱟᱴᱟ ᱠᱚᱜᱮ ᱢᱮᱱᱟᱜ-ᱟ, ᱚᱱᱟ ᱠᱚᱨᱮ ᱜᱮᱱ ᱤᱴᱟᱹ ᱞᱳᱴ ᱠᱚᱞᱮ ᱦᱮᱞᱟᱜ ᱛᱟᱦᱮᱸᱱᱟ᱾
ᱚ᱾
ᱚᱱᱟ ᱠᱚᱜᱮ ᱟᱱ ᱟᱨᱦᱚᱸ ᱱᱟᱹᱭ ᱠᱚ ᱥᱟᱺᱜᱤᱧ ᱥᱮᱫ ᱢᱮᱱᱟᱜ-ᱟ, ᱚᱱᱟ ᱠᱚᱨᱮ᱾ ᱫᱷᱟᱢᱟ ᱛᱮ ᱥᱮ ᱜᱟᱹᱰᱤ ᱠᱚ ᱦᱤᱡᱩᱜ ᱛᱟᱦᱮᱱᱟ ᱵᱟᱨᱦᱮ ᱥᱮᱱ ᱠᱷᱚᱱ᱾ ᱚᱱᱟ ᱠᱚᱜᱮ ᱨᱮ ᱞᱳᱰ ᱵᱟᱲᱟᱭ ᱛᱟᱦᱮᱱᱟ᱾
ᱚ᱾ ᱟ ᱛᱟᱦᱚᱞᱮ ᱡᱚᱸᱱᱰᱨᱟ ᱠᱚ, ᱨᱟᱦᱮᱲ ᱠᱚᱫᱚ ᱮᱨ ᱦᱩᱭ ᱠᱟᱠᱟ ᱥᱮ ᱵᱟᱝ ᱥᱮ ᱚᱱᱛᱮ ᱫᱚ ᱵᱟᱝ ᱮᱨ ᱠᱟᱱᱟ᱾ ᱜᱚᱰᱟ ᱢᱮᱱᱟᱜ-ᱟ ᱢᱟᱱᱮ ᱜᱮᱠᱚ ᱮᱨ ᱜᱮᱭᱟ ᱵᱟᱫᱟᱢ ᱠᱚ᱾
ᱦᱳᱭ ᱟᱨ ᱮᱨ ᱛᱟᱦᱮᱱ ᱜᱮᱭᱟ ᱠᱚ ᱱᱚᱱᱛᱮ ᱫᱚ ᱦᱟᱸᱜ ᱡᱚᱱᱰᱨᱟ ᱠᱚ, ᱨᱟᱦᱮᱲ ᱠᱚ᱾ ᱟᱨ ᱩᱛᱩ ᱠᱚᱠᱚ ᱨᱚᱦᱚᱭ ᱛᱟᱦᱮᱱᱟ ᱳᱭ ᱟᱹᱞᱩ ᱠᱚ, ᱯᱮᱸᱭᱟᱡ ᱠᱚ᱾ ᱢᱟᱹᱨᱤᱪ ᱠᱚ, ᱵᱮᱸᱜᱟᱲ ᱠᱚ, ᱚᱱᱟ ᱦᱚᱛᱚᱜ ᱠᱚ᱾ ᱱᱮᱛᱟᱨ ᱫᱤᱱ ᱫᱚ ᱵᱟᱝᱠᱚ ᱨᱚᱦᱚᱭ ᱛᱟᱦᱮᱱᱟ ᱩᱱᱟᱹᱜ ᱫᱚ᱾ ᱱᱮᱛᱟᱨ ᱫᱤᱱ ᱦᱚᱸᱜ-ᱚᱭ ᱡᱚᱱ ᱰᱨᱟ, ᱵᱮᱸᱜᱟᱲ ᱚᱱᱟ ᱠᱚᱜᱮ ᱠᱚ ᱨᱚᱦᱚᱭ ᱛᱟᱦᱮᱱᱟ᱾ ᱦᱩᱸ᱾ ᱟᱨ ᱦᱟᱱᱟ ᱟᱞᱮ ᱥᱮᱫ ᱨᱮᱱᱟᱜ ᱥᱟᱹᱨᱩ ᱠᱚᱠᱚ ᱨᱚᱦᱚᱭ ᱛᱟᱦᱮᱱᱟ᱾
ᱚ᱾
ᱦᱮᱸ ᱚᱲᱟᱜ ᱵᱟᱲᱜᱮ ᱠᱚᱨᱮ ᱥᱟᱹᱨᱩ ᱠᱚᱠᱚ ᱨᱚᱦᱚᱭ ᱛᱟᱦᱮᱱ ᱜᱮᱭᱟ᱾
ᱦᱮ᱾ᱸ ᱦᱚᱸ ᱵᱟᱲᱜᱮ ᱠᱚᱨᱮ ᱦᱚᱸ ᱟᱨ ᱦᱚᱸᱜᱼᱚᱭ ᱡᱟᱦᱟᱱᱟᱜ᱾ ᱚᱱᱟ ᱠᱩᱧ ᱠᱚ ᱥᱮ ᱯᱩᱠᱷᱨᱤ ᱠᱚ ᱢᱮᱱᱟᱜ ᱛᱟᱠᱩᱣᱟ, ᱩᱱᱠᱩ ᱠᱚ ᱨᱚᱦᱚᱭ ᱛᱟᱦᱮᱸᱱᱟ ᱥᱟᱨᱩ ᱠᱩ ᱵᱟᱨᱦᱮ ᱥᱮᱱ ᱠᱚ ᱤᱫᱤ ᱛᱟᱦᱮᱱᱟ ᱵᱟᱡᱟᱨ ᱠᱚᱨᱮ ᱠᱚ ᱤᱫᱤ ᱛᱟᱦᱮᱱᱟ᱾
ᱦᱩᱸ᱾
ᱛᱟᱦᱚᱞᱮ ᱰᱟᱝᱨᱟ ᱠᱟᱴᱟ ᱟᱲᱟᱜ ᱫᱚ ᱢᱮᱱᱟᱜ ᱟᱥᱮ ᱵᱟᱹᱱᱩᱜᱼᱟ ᱚᱱᱟ ᱠᱚᱨᱮ ᱫᱚ?
ᱳᱭ ᱮᱠᱷᱚᱱ ᱫᱚ ᱵᱟᱸᱜ᱾ ᱳᱭ ᱪᱟᱛᱚᱢ ᱟᱲᱟᱜ ᱠᱚᱫᱚ ᱱᱟᱦᱟᱜ ᱢᱮᱱᱟᱜ ᱜᱮᱭᱟ, ᱚᱱᱟ ᱠᱚᱫᱚ ᱪᱟᱛᱚᱢ ᱟᱲᱟᱜ ᱫᱚ ᱱᱚᱜ-ᱚᱭ ᱜᱤᱰᱭᱟᱹ ᱥᱮ ᱯᱩᱠᱷᱨᱤ ᱠᱚᱨᱮ, ᱚᱱᱟ ᱠᱚᱨᱮ ᱜᱮ ᱧᱟᱢᱚᱜ ᱠᱟᱱᱟ ᱟᱨ ᱰᱟᱝᱨᱟ ᱠᱟᱴᱟ ᱟᱲᱟᱜ ᱫᱚ ᱱᱟᱦᱟᱜ ᱩᱱᱟᱹᱜ ᱫᱚ ᱱᱟᱦᱟᱜ ᱵᱟᱝ ᱧᱟᱢᱚᱜ ᱠᱟᱱᱟ ᱦᱚᱸᱜᱼᱚᱭ ᱡᱮ ᱥᱮ ᱦᱩᱲᱩ ᱨᱚᱦᱚᱭ᱾ ᱥᱮ ᱡᱟᱦᱟᱱᱟᱜ ᱨᱮᱜᱮ ᱥᱟᱨ ᱠᱩᱠᱩ ᱮᱨᱟᱜ ᱠᱟᱱᱟ᱾
ᱦᱩᱸ
ᱛᱟᱦᱚᱞᱮ ᱠᱷᱟᱱ ᱩᱱᱟᱹᱜ ᱫᱚ ᱦᱟᱸᱜ ᱰᱟᱝᱨᱟ ᱠᱟᱴᱟ ᱟᱲᱟᱜ ᱠᱚᱫᱚ ᱦᱟᱸᱜ ᱵᱟᱝ ᱧᱟᱢᱚᱜ ᱠᱟᱱᱟ᱾
ᱚ ᱟᱫᱚ ᱞᱟᱹᱭ ᱫᱟᱞᱤᱧ ᱡᱮ ᱰᱟᱝᱨᱟ ᱠᱟᱴᱟ ᱟᱲᱟᱜ ᱡᱚᱢ ᱞᱮᱠᱷᱟᱡ ᱦᱩᱭᱩᱜ ᱚᱱᱟ ᱞᱟᱹᱭᱛᱮ ᱠᱤᱪᱷᱩ ᱵᱤᱱ ᱞᱟᱹᱭ ᱞᱮᱠᱷᱟᱡ ᱵᱷᱟᱹᱞᱤ ᱦᱩᱭ ᱠᱚᱜᱼᱟ᱾
ᱦᱚᱭ ᱰᱟᱝᱨᱟ ᱠᱟᱴᱟ ᱟᱲᱟᱜ ᱡᱚᱢ ᱞᱮᱠᱷᱟᱱ ᱠᱚ ᱢᱮᱱᱟ ᱳᱭ ᱢᱟᱭᱟᱝ ᱱᱟᱥᱮᱱᱟᱜ ᱰᱷᱮᱨᱚᱜ ᱛᱟᱦᱮᱱᱟ᱾
ᱦᱩᱸ
ᱢᱟᱭᱟᱢ ᱠᱚ, ᱦᱚᱲᱢᱚ ᱠᱚ ᱱᱚᱣᱟ ᱵᱟᱹᱞᱤ ᱵᱩᱡᱩᱜ ᱛᱟᱦᱮᱱᱟ᱾
ᱵᱷᱟᱹᱞᱤ ᱵᱩᱡᱩᱜᱼᱟ, ᱦᱮᱸ ᱢᱟᱭᱟᱝ ᱛᱟᱦᱮᱱ ᱠᱷᱟ ᱜᱮᱛᱚ ᱦᱚᱲᱢᱚ ᱫᱚ ᱵᱷᱟᱹᱞᱤ ᱛᱟᱦᱮᱱᱟ ᱥᱮ᱾
ᱦᱳᱭ ᱢᱟᱭᱟᱝ ᱠᱚ ᱢᱟᱱᱮ, ᱡᱟᱸᱦᱟ ᱫᱚ ᱟᱫᱚᱢᱟᱜ ᱠᱚᱫᱚ ᱧᱮᱞ ᱛᱟᱠᱚ ᱵᱮᱱ ᱢᱟᱭᱟᱝ ᱠᱚ ᱥᱮ ᱦᱮᱸᱫᱮ ᱜᱮ ᱛᱟᱠᱚᱣᱟ, ᱚᱱᱟ ᱠᱚᱜᱮ ᱠᱟᱹᱴᱤᱡ ᱯᱷᱟᱨᱪᱟ ᱧᱚᱜᱚᱜᱼᱟ ᱢᱟᱭᱟᱝ᱾ ᱟᱨ ᱢᱟᱭᱟᱢ ᱠᱚ ᱵᱮᱥ ᱵᱷᱟᱹᱞᱤ ᱥᱮ ᱦᱚᱲᱢᱚ ᱨᱮ ᱡᱟᱦᱟᱱᱟᱜ ᱨᱟᱠᱟᱵ ᱦᱚᱸ ᱵᱟᱝ ᱨᱟᱠᱟᱵᱚᱜᱼᱟ᱾
ᱨᱳᱜᱽ ᱟᱡᱟᱨ ᱠᱚᱦᱚᱸ ᱵᱟᱝ ᱧᱟᱢᱟ ᱧᱮᱧᱟᱢᱟ᱾
ᱦᱳᱭ
ᱛᱟᱦᱞᱮ ᱱᱚᱱᱛᱮ ᱫᱚ ᱱᱟᱜᱷ ᱰᱟᱠ ᱦᱮᱸ ᱪᱟᱛᱚᱢ ᱟᱲᱟᱜ ᱫᱚᱠᱚ ᱡᱚᱢ ᱛᱟᱦᱮᱱᱟ, ᱟᱨ ᱦᱮᱸ, ᱤᱫᱤ ᱵᱟᱡᱟᱨ ᱠᱚᱨᱮ ᱦᱚᱞᱤᱧ ᱧᱮᱞ ᱵᱟᱲᱟ ᱟᱠᱟᱫ ᱠᱚᱣᱟ ᱟᱠᱷᱨᱤᱧ ᱵᱟᱲᱟᱭ ᱛᱟᱦᱮᱱ ᱜᱮᱭᱟ ᱠᱚ᱾
ᱦ ᱦᱮᱸ ᱱᱚᱛᱮ ᱦᱚᱸᱠᱩ ᱟᱠᱷᱨᱤᱧ ᱫᱚᱠᱚ ᱟᱠᱷᱨᱤᱧ ᱛᱟᱦᱮᱱ ᱜᱮᱭᱟ ᱡᱟᱚᱛᱚᱢ ᱟᱲᱟᱜ ᱦᱚᱸᱠᱚ ᱟᱹᱷᱨᱤᱧᱟ, ᱰᱟᱝᱨᱟ ᱠᱟᱴᱟ ᱟᱲᱟᱜ ᱦᱚᱸᱠᱚ ᱟᱠᱷᱨᱤᱧᱟ᱾
ᱦᱳᱭ
ᱟᱫᱚ ᱰᱟᱝᱨᱟ ᱠᱟᱴᱟ ᱟᱲᱟᱜ ᱫᱚ ᱮ ᱛᱤᱠᱤ ᱠᱟᱛᱮᱜ ᱠᱚ ᱡᱚᱢᱟ? ᱥᱮ ᱪᱮᱫ ᱞᱮᱠᱟ ᱚᱱᱛᱮ ᱫᱚ ᱨᱤᱫ ᱠᱟᱛᱮᱜ ᱦᱚᱸᱠᱚ ᱡᱚᱢᱟ?
ᱳᱭ ᱚᱱᱮ ᱛᱤᱠᱤ ᱠᱟᱛᱮᱫ ᱜᱮᱠᱚ ᱡᱚᱢ ᱛᱟᱦᱮᱱᱟ ᱟᱨ ᱥᱮᱛᱟᱜ ᱨᱮ ᱱᱚᱜᱼᱚᱭ ᱦᱩᱛᱩᱢ ᱯᱷᱟᱨᱪᱟ ᱠᱟᱛᱮᱜ ᱡᱟᱦᱟᱸᱭ ᱫᱚ ᱡᱟᱦᱟᱱᱟᱜ ᱵᱟᱠᱚ ᱡᱚᱢ ᱠᱟᱜ ᱛᱟᱞᱚᱞᱮ ᱠᱚ ᱨᱤᱫ ᱠᱟᱛᱮᱜ ᱠᱚ ᱧᱩᱭ ᱛᱟᱦᱮᱱᱟ᱾ ᱨᱤᱫ ᱜᱩᱸᱰᱟᱹ ᱠᱟᱛᱮᱜ᱾
ᱟᱨ ᱠᱮᱣ ᱠᱚᱫᱚ ᱛᱚᱜᱚᱡ ᱠᱟᱛᱮ ᱦᱚᱸᱠᱚ ᱡᱚᱢᱟ ᱵᱟᱝ?
ᱦᱳᱭ ᱟᱫᱚᱢ ᱠᱚᱫᱚᱢ ᱴᱠᱚᱚᱡ ᱠᱟᱛᱮᱫ ᱦᱚᱸ ᱠᱚ ᱡᱚᱢ ᱛᱟᱦᱮᱱᱟ, ᱟᱫᱚᱢ ᱠᱚ ᱛᱤᱠᱤ ᱛᱟᱸᱦᱮᱱᱟᱠᱚ᱾ ᱟᱞᱩᱥᱟᱞ ᱥᱮ ᱡᱟᱦᱱᱟᱜ ᱤᱭᱟᱹ ᱥᱟᱞᱟᱢ ᱠᱚ ᱢᱮᱥᱟᱞ ᱠᱟᱛᱮ ᱠᱚ ᱡᱚᱢ ᱛᱟᱸᱦᱮᱱᱟᱠᱚ᱾
ᱦᱮᱸ ᱟᱨ ᱞᱮᱴᱚᱭ ᱛᱟᱦᱮᱱᱟ ᱠᱚᱥ ᱵᱟᱝ? ᱫᱟᱠᱟ ᱥᱚᱢᱚᱭ ᱥᱚᱲᱮ ᱛᱟᱦᱮᱱᱟ ᱠᱚ ᱥᱮ ᱵᱟᱝ?
ᱦᱳᱭ ᱥᱩᱲᱮ ᱦᱚᱸᱠᱚ ᱥᱩᱲᱮ ᱛᱟᱦᱮᱱ ᱜᱮᱭᱟ ᱫᱟᱠᱟ ᱥᱟᱞᱟᱜ ᱠᱩ᱾ ᱟᱨ ᱡᱚᱢ ᱦᱚᱸ ᱟᱹᱰᱤ ᱵᱮᱥ ᱜᱮ ᱵᱩᱡᱷᱟᱹᱜ ᱛᱟᱦᱮᱱᱟ ᱫᱟᱠᱟ ᱥᱟᱞᱟᱜ ᱡᱮ ᱥᱚᱲᱮ ᱠᱟᱛᱮᱫ᱾
ᱦᱮᱸ
ᱚᱱᱛᱮ ᱫᱚ ᱱᱟᱹᱭ ᱠᱚᱫᱚ ᱢᱮᱱᱟᱜᱼᱟ ᱥᱮ ᱵᱟᱱᱩᱜᱼᱟ?
ᱢᱮᱱᱟᱜ ᱜᱮᱭᱟ ᱰᱟᱝᱨᱟ ᱠᱟᱴᱟ ᱦᱚᱸ ᱢᱮᱱᱟᱜ ᱜᱮᱭᱟ, ᱟᱨ ᱪᱟᱛᱚᱢ ᱟᱲᱟᱜ ᱠᱚᱸᱦᱚ ᱢᱮᱱᱟᱜ ᱜᱮᱭᱟ᱾
ᱦᱳᱭ
ᱟᱞᱮ ᱥᱮᱱ ᱦᱚᱸ ᱱᱚᱱᱛᱮ ᱦᱚᱸ ᱚᱱᱠᱟ ᱜᱮ᱾
ᱦᱳᱭ
ᱪᱮᱫ ᱵᱮᱱ ᱞᱟᱹᱭᱮᱫ ᱛᱟᱸᱦᱮᱱᱟ?
ᱟᱯᱮ ᱥᱮᱱ ᱫᱚ ᱛᱟᱞᱮᱱ ᱦᱟᱴ ᱠᱩᱫᱚ ᱦᱩᱭᱩᱜ ᱛᱟᱸᱦᱮᱱ ᱜᱮᱭᱟ?
ᱦᱩᱸ, ᱦᱟᱴ ᱫᱚ ᱦᱩᱭᱩᱜ ᱜᱮᱭᱟ᱾ ᱞᱟᱦᱟ ᱨᱮ ᱢᱤᱫ ᱫᱤᱱ ᱦᱩᱭ ᱟᱠᱟᱱᱟ᱾ ᱟᱨ ᱱᱤᱛᱳᱜ ᱫᱚ ᱵᱚᱱᱫᱚᱣ ᱠᱟᱱᱟ ᱰᱟᱹᱝᱨᱤ ᱠᱟᱲᱟ ᱠᱚᱦᱚᱸ ᱵᱟᱝᱠᱚ ᱟᱹᱠᱷᱨᱤᱧᱚᱜ ᱠᱟᱱᱟ᱾ ᱟᱨ
ᱵᱟᱫᱽ ᱵᱟᱹᱠᱤ ᱡᱤᱱᱤᱥ ᱫᱚ ᱪᱟᱹᱞᱩᱜ ᱠᱟᱱ ᱜᱮᱭᱟ ᱰᱟᱹᱝᱨᱤ ᱠᱟᱲᱟ ᱠᱚ ᱵᱚᱱᱫᱚ ᱟᱠᱟᱱᱟ ᱚᱱᱛᱮ ᱫᱚ ᱰᱟᱹᱝᱨᱤ ᱠᱟᱲᱟ ᱠᱚ ᱟᱹᱷᱨᱤᱧᱚᱜ ᱠᱟᱱᱟ ᱥᱮ ᱵᱟᱝᱠᱚ ᱟᱹᱠᱷᱨᱤᱧᱚᱜ ᱠᱟᱱᱟ?
ᱵᱟᱝᱟ ᱱᱚᱱᱛᱮ ᱫᱚᱱ ᱟᱞᱮ ᱥᱮᱱ ᱥᱩᱫᱩ ᱢᱤᱫᱴᱮᱱ ᱦᱟᱴ ᱦᱩᱭᱩᱜ ᱛᱟᱸᱦᱮᱱᱟ ᱚᱸᱰᱮ ᱫᱚ ᱰᱟᱹᱟᱝᱨᱤ ᱠᱟᱲᱟ ᱫᱚ ᱵᱟᱝ᱾ ᱚᱸᱰᱮ ᱫᱚ ᱡᱤᱞ ᱠᱚᱜᱮ ᱠᱚ ᱟᱠᱷᱨᱤᱧ ᱛᱟᱸᱦᱮᱱᱟ ᱟᱸᱜᱽᱨᱚᱵ ᱯᱮᱱ ᱠᱚ ᱩᱛᱩ ᱠᱚᱜᱮ᱾ ᱚᱱᱟ ᱠᱚᱜᱮ ᱠᱚ ᱟᱜᱩ, ᱟᱠᱷᱨᱤᱧ ᱛᱟᱸᱦᱮᱱᱟ᱾
ᱦᱩᱸ᱾
ᱟᱨ ᱯᱤᱴᱷᱟᱹ ᱠᱚ ᱢᱟᱱᱮ ᱥᱩᱠᱨᱤ ᱯᱤᱴᱷᱟᱹ ᱦᱩᱸ᱾ ᱦᱳᱭ ᱡᱚᱱᱚᱜ ᱠᱚᱠᱩ ᱥᱟᱜᱟᱜ ᱠᱩ ᱚᱱᱟ ᱠᱚᱜᱮ ᱠᱚ ᱟᱠᱷᱨᱤᱧ ᱵᱟᱲᱟᱭ ᱛᱟᱸᱦᱮᱱᱟ᱾ ᱯᱟᱛᱲᱟ ᱠᱩ ᱥᱟᱨᱡᱚᱢ ᱵᱤᱨ ᱠᱷᱚᱱ ᱠᱚ ᱟᱹᱜᱩᱭ ᱛᱟᱸᱦᱮᱱᱟ᱾
ᱦᱩᱸ ᱦᱩᱸ᱾
ᱛᱟᱦᱞᱮ ᱚᱱᱟ ᱠᱚᱜᱮ ᱠᱚ ᱟᱠᱷᱨᱤᱧ ᱵᱟᱲᱟᱭ ᱛᱟᱸᱦᱮᱱᱟ᱾
ᱦᱩᱸ, ᱟᱫᱚ ᱱᱤᱛᱳᱜ ᱫᱚ ᱵᱤᱨ ᱵᱤᱨ ᱟᱯᱮᱫᱚ ᱵᱤᱨ ᱫᱷᱟᱨᱮ ᱦᱚᱲ ᱛᱚ ᱵᱟᱝ?
ᱦᱮᱸ ᱵᱤᱨ ᱢᱮᱱᱟᱜ-ᱟ ᱢᱤᱫᱴᱮᱱ ᱥᱟᱨᱡᱚᱢ ᱵᱤᱨ ᱢᱮᱱᱟᱜ-ᱟ᱾ ᱡᱷᱟᱹᱞ ᱡᱷᱟᱹᱞ ᱜᱚᱝᱠᱮ ᱦᱮᱞᱟᱱ ᱦᱩᱭᱩᱜᱼᱟ ᱯᱟᱸᱪ ᱠᱤᱞᱳᱢᱤᱴᱟᱨ ᱞᱮᱠᱟᱱ ᱚᱱᱠᱟᱜᱮ᱾
ᱯᱷᱩᱴᱠᱟᱹ ᱠᱚᱠᱩ ᱚᱢᱚᱱᱚᱜ ᱜᱮᱭᱟ ᱛᱚ, ᱯᱩᱴᱠᱟᱹ ᱠᱚ, ᱵᱤᱨ ᱩᱫ ᱠᱩ ᱚᱢᱚᱱᱚᱜ ᱠᱟᱱ ᱜᱮᱭᱟ ᱛᱚ ᱪᱟᱞᱟᱜ ᱠᱟᱱ
ᱪᱟᱞᱟᱜ ᱛᱟᱸᱦᱮᱱ ᱜᱮᱭᱟᱞᱮ᱾
ᱢᱟᱱᱮ
ᱢᱤᱫ ᱫᱤᱱ ᱵᱟᱨ ᱫᱤᱱ ᱜᱚᱛᱮᱞᱮ ᱪᱟᱞᱟᱜ ᱛᱟᱸᱦᱮᱱ ᱜᱮᱭᱟ᱾ ᱟᱹᱜᱩᱭ ᱛᱟᱸᱦᱮᱱ ᱜᱮᱭᱟᱞᱮ ᱯᱩᱴ ᱠᱟᱹ ᱠᱚ ᱩᱫ ᱠᱚ ᱦᱮᱞᱟᱜ ᱛᱟᱸᱦᱮᱱ ᱜᱮᱭᱟᱞᱮ᱾ ᱟᱨ ᱟᱨ ᱦᱟᱸᱜ ᱡᱤᱞᱤᱧ ᱜᱮᱭᱟᱞᱮ ᱛᱟᱦᱞᱮ ᱠᱷᱟᱱ ᱩᱱᱟᱹᱜ ᱛᱚ ᱱᱟᱦᱟᱜ ᱵᱟᱝᱞᱮ ᱧᱟᱢᱟ᱾ ᱠᱟᱺᱡ ᱫᱷᱟᱨᱟ ᱜᱮᱞᱮ ᱧᱟᱢ ᱠᱮᱱ ᱜᱮ ᱚᱱᱟ ᱠᱚᱜᱮ ᱱᱟᱜ ᱞᱮ ᱟᱹᱜᱩᱭᱟ ᱟᱨᱞᱮ ᱩᱛᱩ ᱵᱟᱲᱟᱭᱟ᱾ ᱟᱨ ᱡᱟᱦᱟᱸ ᱱᱟᱦᱟᱜ ᱚᱱᱟ ᱥᱩᱨ ᱠᱚᱨᱮᱱ ᱥᱮ ᱥᱩᱨ ᱥᱩᱯᱩᱨ ᱢᱮᱱᱟᱜ ᱠᱚᱣᱟ ᱩᱱᱠᱩ ᱫᱚ ᱱᱟᱜ ᱠᱚ ᱟᱹᱰᱤ ᱡᱟᱹᱟᱥᱛᱤ ᱜᱮᱠᱚ ᱦᱟᱞᱟᱝ ᱟ, ᱟᱭᱢᱟ ᱨᱮᱠᱚ ᱟᱹᱰᱤ ᱨᱮᱠᱚ ᱦᱮᱞᱟᱣ ᱠᱚᱜ-ᱟ ᱛᱟᱦᱞᱮ ᱠᱷᱟᱱ ᱠᱚ ᱵᱟᱡᱟᱨ ᱠᱚ ᱥᱮᱱ ᱠᱚ ᱟᱠᱷᱨᱤᱧ ᱠᱚ ᱤᱫᱤᱭ ᱛᱟᱸᱦᱮᱱᱟ᱾
ᱦᱮᱸ ᱟᱨ ᱩᱱᱠᱩ ᱫᱚ ᱵᱟᱰᱟᱭ ᱦᱚᱸ ᱵᱟ
ᱟᱨ ᱟᱞᱮ ᱫᱚ ᱱᱟᱜ ᱦᱳᱭ ᱟᱞᱮ ᱫᱚ ᱱᱟᱜ ᱚᱲᱟᱜ ᱡᱚᱢ ᱥᱮᱫ ᱞᱟᱹᱜᱤᱫ ᱜᱮᱞᱮ ᱟᱹᱜᱩᱭ ᱛᱟᱸᱦᱮᱱᱟ᱾
ᱦᱩᱸ᱾
ᱟᱨᱦᱚᱸ ᱥᱟᱨᱡᱚᱢ ᱵᱤᱨ ᱢᱮᱱᱟᱠᱚ ᱥᱮ ᱪᱮᱫ ᱢᱮᱱ ᱵᱟᱲᱟᱭ ᱛᱟᱸᱦᱮᱱᱟᱠᱚ ᱦᱟᱹᱛᱤ ᱠᱚᱠᱚ ᱧᱟᱢᱚᱜ ᱛᱟᱸᱦᱮᱱᱟ ᱟᱫᱚ ᱱᱟᱦᱟᱜ ᱟᱞᱮ ᱫᱚ ᱟᱹᱣᱨᱤ ᱞᱮ ᱧᱮᱞ ᱵᱟᱲᱟ ᱠᱚ ᱛᱟᱸᱦᱮᱱᱟ ᱦᱟᱹᱛᱤ ᱚᱱᱟ ᱥᱩᱨ ᱥᱩᱯᱩᱨ ᱜᱮᱠᱚ ᱢᱮᱱ ᱛᱟᱸᱦᱮᱱᱟ ᱡᱮ ᱧᱤᱫᱟᱹ ᱨᱮᱠᱚ ᱦᱤᱡᱩᱜ ᱛᱟᱸᱦᱮᱱᱟ ᱦᱟᱹᱛᱤ᱾
ᱦᱮᱸ ᱞᱟᱹᱴᱩ ᱵᱤᱨ ᱛᱟᱸᱦᱮᱱ ᱠᱷᱟᱡ ᱫᱚᱠᱚ ᱛᱟᱸᱦᱮᱱ ᱛᱟᱦᱮᱱ ᱜᱮᱭᱟ ᱦᱟᱹᱛᱤ ᱠᱚᱦᱚᱸ ᱠᱚ ᱛᱟᱸᱦᱮᱱ ᱜᱮᱭᱟ ᱟᱨ ᱠᱟᱹᱴᱤᱡ ᱧᱚᱜ ᱵᱤᱨ ᱨᱮᱫᱚ ᱵᱟᱝ᱾ ᱠᱚ ᱛᱟᱸᱦᱮᱱᱟ ᱚᱱᱟ ᱫᱚ ᱢᱟᱨᱟᱜ ᱠᱚᱠᱚ ᱛᱟᱸᱦᱮᱱ ᱜᱮᱭᱟ᱾
ᱦᱩᱸ, ᱟᱨᱠᱚ ᱢᱮᱱᱟ ᱟ ᱟᱞᱮ ᱥᱮᱱ ᱥᱮᱸᱫᱽᱨᱟ ᱠᱟᱛᱮᱱ ᱠᱚ ᱥᱮᱸᱫᱽ ᱦᱤᱡᱩᱜ ᱛᱟᱦᱮᱱᱟᱠᱚ ᱥᱮᱸᱫᱽᱨᱟ ᱠᱚᱦᱚᱸ ᱛᱟᱞᱦᱮ ᱩᱱᱠᱩ ᱦᱚᱸ ᱠᱚ ᱢᱮᱱ ᱵᱟᱲᱟᱭ ᱛᱟᱦᱮᱸᱱᱟ ᱦᱟᱹᱛᱤ ᱠᱚᱠᱚ ᱦᱤᱡᱩᱜ ᱛᱟᱦᱮᱸᱱᱟ ᱟᱨᱠᱚ ᱢᱮᱱᱟ ᱚᱲᱟᱜ ᱠᱚᱥᱮᱱ ᱥᱮ ᱪᱮᱫ ᱦᱤᱨᱤ ᱠᱚ ᱦᱤᱡᱩᱜ ᱛᱟᱦᱮᱱᱟ ᱱᱚᱜᱼᱚᱭ ᱦᱩᱲᱩ ᱠᱚ ᱵᱤᱞᱤ ᱞᱮᱱ ᱠᱷᱟᱱ ᱟᱨ ᱚᱲᱟᱜ ᱨᱮ ᱤᱫᱤ ᱠᱟᱛᱮᱜ ᱡᱮᱦᱮᱛᱩ ᱠᱚ ᱛᱤᱠᱤ ᱭᱟ᱾
ᱦᱩᱸ ᱦᱩᱸ᱾
ᱛᱤᱠᱤ ᱠᱟᱛᱮᱜ ᱚᱱᱟ ᱛᱤᱠᱤ ᱨᱮᱱᱟᱜ ᱥᱚ ᱛᱮᱜᱮ ᱠᱚ ᱦᱟᱹᱡᱩᱜ ᱛᱟᱦᱮᱱᱟ᱾